ᱡᱚᱦᱟᱨ ᱜᱮ ᱜᱚᱝᱠᱮ᱾
ᱦᱮᱸ ᱜᱚᱝᱠᱮ, ᱡᱩᱦᱟᱹᱨ ᱡᱩᱦᱟᱹᱨ᱾
ᱦᱮᱸ ᱜᱚᱝᱠᱮ, ᱡᱚᱦᱟᱨ ᱜᱮ ᱟᱹᱰᱤ ᱢᱟᱨᱟᱝ ᱡᱚᱦᱟᱨ᱾
ᱦᱩᱸ ᱜᱚᱝᱠᱮ ᱦᱮᱸ᱾
ᱦᱳᱭ, ᱦᱳᱭ ᱜᱚᱝᱠᱮ ᱛᱟᱦᱚᱞᱮ ᱪᱮᱫ ᱞᱮᱠᱟ ᱢᱮᱱᱟᱜ ᱟᱠᱟᱫ ᱵᱤᱱᱟ?
ᱦᱮᱸ ᱜᱚᱝᱠᱮ ᱱᱤᱭᱟᱹ ᱵᱮᱲᱟ ᱫᱚ ᱟᱹᱰᱤᱼᱼ ᱡᱷᱟᱠᱟᱥ ᱜᱮ, ᱟᱨ ᱥᱮ ᱱᱟᱯᱟᱭ ᱜᱮ ᱦᱟᱸᱜ, ᱟᱹᱞᱤᱧ ᱫᱚ ᱢᱮᱱᱟᱜ ᱟᱠᱟᱫ ᱞᱤᱧᱟᱹ ᱦᱳᱭ ᱥᱮ᱾
ᱦᱳᱭ
ᱦᱩᱸ ᱟᱪᱪᱷᱟ, ᱟᱪᱪᱷᱟ, ᱟᱪᱪᱷᱟ, ᱟᱪᱪᱷᱟ᱾ ᱚᱱᱟ ᱠᱟᱛᱷᱟ ᱜᱮ ᱦᱟᱸᱜ ᱞᱤᱧ ᱠᱩᱞᱤ ᱵᱮᱱᱟ ᱢᱮᱱᱛᱮ᱾ ᱟᱫᱚ ᱢᱮᱱᱠᱷᱟᱱ ᱞᱟᱦᱟ ᱞᱟᱦᱟ ᱵᱮᱱ ᱞᱟᱹᱭ ᱜᱚᱫ ᱠᱮᱫᱟ᱾ ᱵᱟᱝ ᱫᱚᱵᱮᱱ ᱦᱩᱸ, ᱵᱟᱝ ᱫᱚ ᱦᱟᱸᱜ ᱵᱮᱱ ᱢᱚᱱᱮᱭᱮᱫ ᱾ ᱟᱹᱞᱤᱧ ᱫᱚ ᱦᱟᱸᱜ ᱵᱟᱝ ᱞᱤᱧ ᱠᱩᱞᱤ ᱵᱮᱱᱟ᱾
ᱵᱟ, ᱵᱟ, ᱵᱟ ᱱᱚᱝᱠᱟᱱ ᱠᱟᱛᱷᱟ ᱫᱚ ᱵᱟᱝ ᱠᱟᱱᱟ ᱜᱚᱝᱠᱮ, ᱛᱟᱦᱚᱞᱮ ᱜᱚᱝᱠᱮ ᱫᱟᱜ ᱡᱟᱲᱤᱼᱼ ᱪᱮᱫ ᱠᱟ ᱦᱩᱭᱩᱜ ᱠᱟᱱᱟ
ᱜᱚᱝᱠᱮ ᱟᱨ ᱟᱞᱚ ᱵᱤᱱ ᱞᱤᱭᱟ ᱱᱮᱜ ᱱᱤᱛᱚᱜ ᱦᱟᱸᱜ, ᱱᱚᱜᱼᱚᱭ ᱡᱟᱱᱞᱟ ᱥᱮᱫ ᱠᱷᱚᱱ ᱞᱤᱧ ᱠᱚᱭᱚᱜ ᱟᱠᱟᱫᱟ᱾ ᱟᱨ ᱟᱪᱠᱟ ᱜᱮ ᱫᱟᱜ ᱮ ᱡᱟᱹᱲᱤ ᱜᱚᱫ ᱥᱮ ᱟᱫᱚ ᱟᱹᱰᱤᱼᱼ ᱪᱮᱦᱨᱟ ᱨᱮᱭᱟᱲ ᱜᱮ ᱟᱹᱭᱠᱟᱹᱣ ᱮᱱᱟ ᱜᱚᱝᱠᱮ, ᱦᱚᱲᱢᱚ ᱡᱤᱣᱤ ᱦᱚᱸ ᱨᱩᱢᱩᱭ ᱨᱩᱢᱩᱭ ᱜᱮ᱾ ᱦᱩᱸ ᱢᱚᱱᱮᱭ ᱫᱟᱞᱤᱧ ᱱᱚᱜᱼᱚ ᱱᱟ ᱫᱟᱜ ᱡᱟᱹᱲᱤ ᱨᱮ
ᱦᱳᱭ ᱦᱳᱭ ᱦᱳᱭ, ᱦᱳᱭ ᱜᱚᱢᱠᱮ ᱦᱳᱭ ᱦᱳᱭ ᱦᱳᱭ᱾
ᱦᱳᱭ ᱦᱳᱭ, ᱜᱚᱝᱠᱮ ᱢᱤᱫᱴᱟᱝ ᱠᱩᱠᱞᱤ ᱦᱮᱡ ᱮᱱ ᱛᱟᱞᱤᱧᱟ᱾
ᱦᱳᱭ ᱦᱳᱭ ᱞᱟᱹᱭ ᱵᱤᱱ᱾
ᱦᱮᱸ ᱱᱮᱛᱟᱨ ᱠᱚ ᱢᱟᱹᱭ ᱵᱟᱹᱵᱩ ᱛᱟᱠᱚᱵᱚᱱ ᱧᱮᱞᱮᱫ ᱠᱚᱣᱟ ᱵᱚᱱ ᱛᱚ᱾
ᱦᱳᱭ ᱦᱳᱭ ᱦᱳᱭ᱾
ᱠᱟᱹᱴᱤᱡ ᱠᱟᱹᱴᱤᱡ ᱩᱢᱮᱨ ᱨᱮᱜᱮ ᱠᱚ ᱜᱤᱫᱽᱨᱟᱹ ᱮᱸᱜᱟᱛᱚᱜ ᱠᱟᱱ ᱟᱯᱟᱛᱚᱜ
ᱦᱳᱭ ᱜᱚᱝᱠᱮ ᱦᱳᱭ ᱦᱳᱭ ᱦᱳᱭ᱾
ᱛᱟᱞᱦᱮ ᱠᱷᱟᱱ ᱫᱚ ᱜᱚᱝᱠᱮ ᱱᱚᱣᱟ ᱫᱚ ᱛᱤᱱᱟᱹᱜ ᱜᱟᱱ ᱡᱩᱛᱩᱜ ᱠᱟᱱᱟ ᱥᱮ ᱵᱟᱝ ᱡᱩᱛᱩᱜ ᱠᱟᱱᱟ ᱚᱠᱟᱞᱮᱠᱟ᱾
ᱟᱫᱚ ᱡᱩᱛ ᱦᱚᱪᱚᱭ ᱫᱟᱠᱚ ᱜᱚᱢᱠᱮ ᱱᱮᱛᱟᱨ ᱫᱚ ᱟᱫᱚ
ᱢᱮᱱᱠᱷᱟᱱ ᱜᱚᱝᱠᱮ, ᱡᱟᱦᱟᱸ ᱵᱮᱱ ᱞᱟᱹᱭ ᱠᱮᱜᱼᱟ ᱥᱮ, ᱟᱞᱮ ᱱᱚᱜᱼᱚ ᱱᱚᱣᱟ ᱡᱟᱦᱟᱸ ᱱᱤᱛᱳᱜ ᱡᱟᱦᱟᱸ ᱨᱮ ᱢᱮᱱᱟᱜ ᱟᱠᱟᱫ ᱞᱤᱧᱟ ᱥᱮ ᱟᱹᱞᱤᱧ,
ᱦᱳᱭ ᱦᱳᱭ ᱦᱳᱭ᱾
ᱦᱚᱸᱜᱼᱚᱭ ᱡᱟᱦᱟᱸ ᱞᱚᱱᱰᱚᱱ ᱨᱮ ᱚᱱᱟ ᱞᱚᱱᱰᱚᱱ ᱨᱮᱫᱚ ᱠᱷᱟᱱ ᱩᱱᱟᱹᱜ ᱠᱟᱹᱴᱤᱡ ᱠᱷᱚᱱᱟᱜ ᱫᱚ ᱦᱟᱸᱜ ᱱᱚᱣᱟ ᱠᱚᱫᱚ ᱢᱟᱱᱮ ᱜᱤᱫᱽᱨᱟᱹ ᱠᱚᱫᱚ ᱦᱟᱸᱜ ᱵᱟᱝᱠᱚ ᱢᱟᱱᱮ ᱯᱷᱩᱱ ᱜᱮ ᱵᱟᱠᱚ ᱮᱢᱟ ᱠᱚᱣᱟ ᱜᱚᱝᱠᱮ᱾
ᱦᱳᱭ ᱜᱚᱝᱠᱮ ᱛᱟᱦᱞᱮ ᱛᱚ ᱟᱹᱰᱤ ᱱᱟᱯᱟᱭ ᱜᱚᱝᱠᱮ ᱟᱹᱵᱤᱱ ᱫᱚ ᱱᱚᱣᱟ ᱠᱚᱨᱮ ᱱᱚᱣᱟ ᱠᱚᱨᱮᱱᱟᱜ ᱫᱤᱥᱚᱢ ᱫᱚ
ᱠᱮ ᱢᱮᱱᱠᱷᱟᱱ ᱡᱟᱱᱟᱢ ᱫᱤᱥᱚᱢ ᱛᱚ ᱩᱸ ᱵᱟᱹᱞᱤᱧ ᱦᱤᱲᱤᱧ ᱫᱟᱲᱮᱭᱟᱜ ᱠᱟᱱᱟ ᱥᱮ ᱚᱱᱟᱛᱮ ᱟᱨ ᱡᱟᱱᱟᱢ ᱫᱤᱥ ᱥᱚᱢ ᱨᱮᱱᱟᱜ ᱠᱟᱛᱷᱟ ᱠᱚᱞᱤᱧ ᱞᱟᱹᱭᱮᱫᱼᱟ ᱡᱟᱦᱟᱸ ᱞᱮᱠᱟᱞᱤᱧ ᱧᱮᱞᱮᱫᱼᱟ ᱢᱳᱵᱟᱭᱤᱞ ᱠᱚᱨᱮ ᱡᱟᱱᱟᱢ ᱫᱤᱥᱚᱢ ᱨᱮᱱᱟᱜ ᱜᱷᱚᱴᱚᱱ ᱠᱚ ᱟᱞᱤᱧ ᱢᱟ ᱱᱤᱛᱚᱜ ᱵᱟᱨᱦᱮ ᱫᱤᱥᱚᱢ ᱨᱮ ᱢᱮᱱᱟᱜ ᱟᱠᱟᱫ ᱞᱤᱧᱟᱹ ᱡᱟᱦᱟᱸ ᱫᱚ ᱢᱮᱛᱟᱜ ᱠᱟᱱᱟ ᱞᱚᱱᱰᱚᱱ᱾
ᱦᱳᱭ ᱦᱳᱭ ᱜᱚᱝᱠᱮ ᱦᱳᱭ ᱦᱳᱭ, ᱦᱮᱸ ᱦᱮᱸ᱾
ᱟᱨ ᱟᱵᱮᱱ ᱫᱚ ᱚᱠᱟᱨᱮ ᱢᱮᱱᱟᱜ ᱵᱮᱱᱟ ᱜᱚᱝᱠᱮ?
ᱜᱚᱝᱠᱮ ᱟᱹᱞᱤᱧ ᱫᱚ ᱢᱮᱱᱟᱜ ᱞᱤᱧᱟᱹ ᱱᱤᱛ
ᱟᱪᱪᱷᱟ ᱜᱚᱝᱠᱮ ᱟᱯᱷᱨᱤᱠᱟ ᱨᱮᱫᱚ ᱵᱟᱝ ᱢᱟ ᱞᱟᱹᱭ ᱟᱠᱚ ᱫᱚᱢᱮ ᱦᱮᱸᱫᱮ ᱦᱮᱸᱫᱮ ᱦᱚᱲ ᱠᱚᱠᱚ
ᱦᱳᱭ ᱜᱚᱝᱠᱮ ᱟᱹᱞᱤᱧ ᱫᱚ ᱦᱮᱸᱫᱮ ᱜᱮᱭᱟᱞᱤᱧ ᱛᱚ᱾
ᱟᱨ ᱟᱵᱮᱱ ᱦᱚᱸᱵᱮᱱ ᱦᱮᱸᱫᱮ ᱜᱮᱭᱟ ᱵᱟᱝ?
ᱦᱳᱭ ᱜᱚᱝᱠᱮ ᱟᱹᱞᱤᱧ ᱫᱚ ᱚᱱᱟ ᱠᱷᱟᱹᱛᱤᱨ ᱜᱮ ᱟᱯᱷᱨᱤᱠᱟ ᱫᱚ ᱫᱚᱢᱮᱞᱤᱧ ᱦᱚᱲ ᱦᱚᱞᱤᱧ ᱠᱩᱥᱤᱭᱟᱠᱚᱣᱟ ᱥᱮ ᱜᱟᱛᱮ ᱟᱹᱞᱤᱧ ᱩᱱ ᱠᱟᱹ ᱛᱩᱞᱩᱡ ᱜᱮ᱾
ᱟᱪᱪᱷᱟ ᱟᱪᱪᱷᱟ, ᱛᱟᱞᱦᱮ ᱠᱷᱟᱱ ᱫᱚ ᱜᱚᱝᱠᱮ ᱱᱚᱜ-ᱚᱭ ᱡᱮ ᱟᱯᱷᱨᱤᱠᱟᱨ ᱨᱮ ᱢᱮᱱᱟᱜ ᱟᱠᱟᱫ ᱵᱮᱱᱟ ᱦᱮᱸ ᱥᱮ ᱚᱸᱰᱮ ᱪᱮᱫ ᱠᱚᱵᱮᱱ ᱡᱚᱢ ᱵᱟᱲᱟᱭᱟ ᱟᱵᱮᱱ ᱫᱚ?
ᱱᱚᱸᱰᱮ ᱫᱚ ᱜᱚᱝᱠᱮ ᱟᱹᱞᱤᱧ ᱫᱚ ᱵᱮᱨᱮᱞ ᱛᱮᱜᱮ ᱟᱹᱰᱤ ᱠᱤᱪᱷᱩ ᱞᱤᱧ ᱡᱚᱢᱟ ᱦᱮᱸᱻ ᱚ ᱛᱟᱹᱨᱩᱵ, ᱠᱩᱞ, ᱵᱟᱱᱟ, ᱦᱚᱸᱜ ᱱᱩᱠᱩ ᱠᱚᱞᱤᱧ ᱠᱚ ᱱᱩᱠᱩᱣᱟᱜ ᱡᱤᱞ ᱠᱚᱞᱤᱧ ᱡᱚᱢ ᱵᱟᱲᱟᱭᱟ᱾
ᱚ ᱜᱚᱝᱠᱮ ᱛᱚᱵᱮ ᱟᱵᱮᱱ ᱫᱚ ᱩᱱᱟᱹᱜ ᱵᱮᱱ ᱛᱟᱜᱽᱲᱟ ᱜᱮᱭᱟ?
ᱦᱳᱭ ᱜᱚᱝᱠᱮ ᱟᱹᱞᱤᱧ ᱫᱚ ᱫᱚᱢᱮᱞᱤᱧ ᱢᱚᱴᱟ ᱦᱚᱞᱤᱧ ᱢᱚᱴᱟ ᱧᱚᱜ ᱜᱮᱭᱟ᱾
ᱚᱻ
ᱫᱤᱥᱚᱢ ᱨᱮᱫᱚ ᱟᱹᱰᱤ ᱫᱚᱢᱮ ᱨᱚᱜᱟ ᱞᱤᱧ ᱛᱟᱦᱮᱸ ᱠᱟᱱᱟ ᱟᱫᱚ ᱱᱚᱰᱮ ᱟᱯᱷᱨᱤᱠᱟ ᱦᱮᱡ ᱠᱟᱛᱮᱫ ᱞᱤᱧ ᱢᱚᱴᱟ ᱟᱠᱟᱱᱟ ᱛᱟᱹᱨᱩᱵ ᱧᱮᱞ ᱡᱚᱢ ᱛᱮ᱾
ᱦᱩ ᱛᱟᱦᱚᱞᱮ ᱠᱷᱟᱱ ᱫᱚ ᱜᱚᱝᱠᱮ ᱱᱤᱭᱟᱹ ᱵᱮᱲᱟ ᱫᱚ ᱟᱹᱰᱤ ᱱᱟᱯᱟᱭ ᱜᱮ ᱢᱮᱱᱟᱜ ᱟᱠᱟᱜ ᱵᱮᱱᱟ ᱵᱟᱝ?
ᱦᱳᱭ ᱱᱤᱛ ᱱᱤᱭᱟᱹ ᱵᱮᱲᱟ ᱫᱚ ᱟᱹᱰᱤ ᱱᱟᱯᱟᱭ ᱜᱮ ᱢᱮᱱᱟᱜ ᱟᱠᱟᱫ ᱞᱤᱧᱟ᱾
ᱦᱩᱸ ᱦᱩᱸ ᱦᱩᱸ ᱦᱩᱸ ᱟᱨ ᱱᱟᱯᱟᱭ ᱜᱮᱵᱚᱱ ᱛᱟᱦᱮᱱ ᱠᱷᱟᱱ ᱜᱮ ᱡᱷᱚᱛᱚ ᱜᱮ ᱱᱟᱯᱟᱭ, ᱦᱮᱸ ᱥᱮ ᱵᱟᱝ?
ᱦᱳᱭ ᱜᱚᱝᱠᱮ ᱛᱟᱦᱚᱞᱮ ᱜᱚᱝᱠᱮ ᱟᱵᱤᱱ ᱫᱚ ᱞᱚᱱᱰᱚᱱ ᱠᱚᱨᱮᱜ ᱫᱚ ᱪᱮᱫᱽ ᱮ ᱠᱚᱵᱤᱱ ᱡᱚᱢ ᱵᱟᱲᱟᱭ ᱜᱮᱭᱟ?
ᱜᱚᱝᱠᱮ ᱞᱚᱱᱰᱚᱱ ᱨᱮᱢᱟ ᱟᱹᱰᱤ ᱠᱤᱪᱷᱩ ᱜᱮ᱾
ᱦᱳᱭ ᱦᱳᱭ ᱦᱳᱭ ᱦᱳᱭ᱾ ᱦᱳᱭ ᱜᱚᱝᱠᱮ ᱞᱟᱹᱭ ᱵᱤᱱ
ᱟᱨ ᱟᱞᱮ ᱫᱚ ᱡᱚᱠᱷᱚᱱ ᱦᱟᱸᱜ ᱞᱮ ᱡᱚᱢ ᱵᱟᱲᱟᱭᱟ ᱥᱮ ᱜᱚᱢᱠᱮ,
ᱦᱳᱭ ᱦᱳᱭ ᱦᱳᱭ᱾
ᱟᱞᱰᱤ ᱢᱟᱱᱮ ᱪᱟᱢᱚᱪ ᱛᱮᱜᱮᱞᱮ ᱡᱚᱢᱟ ᱟᱞᱮ ᱫᱚ᱾
ᱦᱚᱭ ᱜᱚᱝᱠᱮ, ᱛᱤ ᱠᱚᱫᱚ ᱱᱚᱝᱨᱟ ᱟᱥᱮ‌ ᱵᱟᱝ᱾
ᱦᱳᱭ ᱦᱳᱭ ᱦᱳᱭ᱾
ᱦᱳᱭ ᱦᱳᱭ᱾
ᱟᱨ ᱜᱚᱝᱠᱮ ᱡᱟᱸᱦᱟ ᱟᱞᱮ ᱫᱤᱥᱚᱢ ᱨᱮ ᱡᱟᱸᱦᱟ, ᱤᱭᱟᱹ ᱠᱷᱚᱱᱟᱜ ᱡᱟᱸᱦᱟᱸ ᱠᱚ ᱦᱤᱡᱩᱜᱼᱟ ᱜᱚᱝᱠᱮ ᱚᱱᱮ ᱥᱚᱢᱩᱫᱨᱩ ᱠᱷᱚᱱᱟᱜ ᱟᱨ ᱪᱮᱫ, ᱩᱱᱠᱩ ᱠᱩ ᱡᱟᱸᱦᱟᱸᱭ ᱠᱚ ᱢᱮᱛᱟ ᱠᱚ ᱠᱟᱱᱟ, ᱤᱭᱟᱹ ᱴᱩᱱᱟᱹᱜ ᱦᱟᱹᱠᱩ᱾
ᱦᱳᱭ ᱦᱳᱭ ᱚᱱᱠᱟ ᱦᱳᱭ᱾
ᱴᱩᱱᱟᱹ ᱦᱟᱹᱠᱩ ᱫᱚᱢᱮ ᱠᱚ ᱥᱤᱵᱤᱞᱟ ᱟᱨ ᱫᱚᱢᱮ ᱠᱚ ᱫᱟᱢ ᱜᱮᱭᱟ᱾
ᱦᱳᱭ ᱜᱚᱢᱠᱮ ᱛᱤᱱᱟᱹᱜ ᱫᱟᱢ ᱦᱩᱭ ᱟᱠᱚ ᱜᱚᱢᱠᱮ᱾
ᱴᱩᱱᱟᱹ ᱦᱟᱹᱠᱩ ᱫᱚ ᱜᱚᱢᱠᱮ ᱢᱟᱱᱮ ᱟᱹᱞᱤᱧ ᱫᱚ ᱫᱚᱢᱮ ᱡᱮ ᱟᱱᱠᱷᱟ ᱜᱮ ᱦᱟᱸᱜ ᱞᱤᱧ ᱞᱟᱹᱭᱟ ᱠᱟᱨᱚᱱ ᱟᱵᱮᱱ ᱫᱚ ᱵᱟᱵᱮᱱ ᱦᱮᱡ ᱟᱠᱟᱱᱟ ᱥᱮ ᱞᱚᱱᱰᱚᱱ ᱫᱚ ᱡᱮ, ᱞᱤᱧ ᱞᱟᱹᱭ ᱜᱚᱫ ᱵᱮᱱᱟ ᱚᱱᱠᱟ ᱫᱚ ᱵᱟᱝ, ᱮᱱᱠᱷᱟᱱ ᱴᱩᱱᱟᱹ ᱦᱟᱹᱠᱩ ᱦᱟᱸᱜ ᱦᱩᱭᱩᱜ ᱠᱟᱱᱟ ᱜᱚᱝᱠᱮ ᱩᱱᱠᱩ ᱮ ᱢᱟᱱᱮ ᱯᱟᱸᱪ ᱦᱟᱡᱟᱨ ᱴᱟᱠᱟ ᱠᱤᱞᱳ ᱜᱚᱝᱠᱮ᱾
ᱚ ᱜᱚᱝᱠᱮ᱾
ᱦᱮᱸ ᱦᱮᱸ ᱟᱨ ᱡᱟᱸᱦᱟᱸ ᱞᱤᱧ ᱞᱟᱹᱭᱮᱜᱼᱟ ᱜᱚᱝᱠᱮ ᱟᱵᱚ ᱫᱤᱥᱚᱢ ᱨᱮ ᱛᱚᱵᱮ ᱚᱠᱟ ᱞᱮᱠᱟ ᱜᱚᱝᱠᱮ ᱱᱤᱛᱚᱜ ᱢᱟᱱᱮ ᱟᱵᱚ ᱥᱟᱱᱛᱟᱲ ᱠᱚ ᱚᱠᱟ ᱞᱮᱠᱟ ᱢᱮᱱᱟᱜ ᱟᱠᱟ ᱵᱚᱱᱟ᱾
ᱚᱱᱠᱟ ᱟᱹᱰᱤ ᱦᱟᱞᱮ ᱰᱟᱞᱮ ᱢᱮᱱᱟᱜ ᱟᱠᱟᱫ ᱵᱚᱱᱟ ᱜᱚᱝᱠᱮ ᱟᱹᱰᱤ ᱦᱟᱞᱮ ᱰᱟᱞᱮ, ᱤᱭᱟᱹ ᱡᱟᱸᱦᱟᱸ ᱟᱵᱚ ᱫᱤᱥᱚᱢ᱾ ᱫᱤᱥᱚᱢ ᱠᱚᱨᱮ ᱫᱚ ᱟᱹᱰᱤ ᱦᱟᱞᱮ ᱰᱟᱞᱮ ᱢᱮᱱᱟᱜ ᱟᱠᱟᱫ ᱵᱚᱱᱟ᱾
ᱜᱚᱝᱠᱮ ᱛᱟᱦᱚᱞᱮ, ᱟᱹᱞᱤᱧ ᱦᱚᱸ ᱱᱚᱜᱼᱚᱭ ᱦᱟᱸᱜ ᱱᱤᱛᱚᱜ ᱫᱚ ᱱᱚᱜᱼᱚᱭ ᱦᱮᱞᱤᱠᱯᱴᱟᱨ ᱛᱮ ᱦᱟᱸᱜ ᱞᱤᱧ ᱪᱟᱞᱟᱜ ᱠᱟᱱᱟ ᱦᱮᱸ ᱥᱮ ᱟᱵᱚ ᱫᱤᱥᱚᱢ ᱜᱮ ᱦᱟᱸᱜ ᱞᱤᱧ ᱥᱮᱴᱮᱨᱚᱜ ᱞᱟᱹᱜᱤᱫ᱾ ᱦᱮᱸ ᱦᱮᱸ ᱦᱮᱸ ᱟᱫᱚ ᱦᱮᱞᱤᱠᱯᱴᱟᱨ ᱪᱮᱛᱟᱱ ᱨᱮᱜᱮ ᱫᱮᱡ ᱟᱠᱟᱱᱟᱞᱤᱧ ᱚᱸᱰᱮ ᱠᱷᱱᱟᱜ ᱜᱮ ᱦᱟᱸᱜ ᱞᱤᱧ ᱯᱷᱩᱱ ᱟᱠᱟᱜᱼᱟ᱾
ᱦᱳᱭ ᱦᱳᱭ ᱜᱟᱝᱠᱮ ᱦᱳᱭ᱾
ᱦᱮᱸ ᱦᱮᱸ ᱛᱟᱦᱚᱞᱮ ᱠᱷᱟᱱ ᱫᱚ ᱜᱚᱝᱠᱮ ᱟᱵᱮᱱ ᱛᱚ ᱚᱠᱟ ᱞᱮᱠᱟ ᱜᱤᱫᱟᱹᱨ ᱯᱤᱫᱟᱹᱨ ᱠᱚᱫᱚ ᱛᱤᱱᱟᱹᱜ ᱜᱟᱱ ᱠᱚ ᱢᱮᱱᱟᱜ ᱠᱚ ᱛᱟᱵᱮᱱᱟ?
ᱜᱚᱝᱠᱮ ᱟᱞᱤᱧ ᱨᱮᱱ ᱜᱤᱫᱽᱨᱟᱹ ᱫᱚ ᱢᱮᱱᱟᱜ ᱟᱠᱟᱫ ᱠᱚᱣᱟ, ᱜᱮᱞ ᱜᱚᱴᱟᱝ᱾
ᱜᱮᱞ ᱜᱚᱴᱟᱝ, ᱛᱟᱦᱞᱮ ᱜᱚᱝᱠᱮ ᱟᱹᱰᱤ ᱟᱢᱫᱟ ᱫᱚ ᱜᱚᱝᱠᱮ ᱤᱭᱟᱹ ᱵᱮᱱ ᱵᱮᱱᱟᱣ ᱞᱟᱹᱜᱤᱫ ᱥᱮ ᱪᱮᱫ ᱯᱷᱩᱴᱵᱚᱞ ᱫᱚᱞ ᱠᱚ ᱵᱮᱱ ᱵᱮᱱᱟᱣ ᱞᱟᱜᱤᱫ ᱥᱮ ᱪᱮᱫ᱾ ᱚ ᱟᱪᱪᱷᱟ ᱟᱪᱪᱷᱟ᱾
ᱛᱟᱦᱞᱮ ᱜᱚᱝᱠᱮ ᱱᱚᱜᱼᱚᱭ ᱡᱮ, ᱦᱮᱸ ᱫᱟᱜ ᱡᱟᱹᱲᱤᱭᱮᱫᱟᱭ ᱟᱸᱡᱚᱢ ᱟᱠᱟᱫ ᱞᱤᱧ, ᱟᱵᱚ ᱫᱤᱥᱚᱢ ᱨᱮᱢᱟ ᱱᱤᱛᱚᱜ ᱢᱟ ᱪᱟᱥᱵᱟᱥ ᱫᱤᱱ ᱠᱟᱱᱟ᱾ ᱦᱮᱸ ᱦᱮᱸ ᱜᱚᱝᱠᱮ, ᱟᱪᱪᱷᱟ, ᱱᱤᱛᱚᱜ ᱫᱚ ᱛᱤᱱᱟᱹᱜ ᱜᱟᱱ ᱵᱟᱡᱟᱜ ᱠᱟᱱᱟ ᱚᱸᱰᱮ ᱟᱵᱚ ᱫᱤᱥᱚᱢ ᱨᱮᱫᱚ?
ᱟ ᱱᱤᱛᱚᱜ ᱫᱚ ᱜᱚᱢᱠᱮ ᱟᱹᱭᱩᱵ ᱟᱹᱭᱩᱵ ᱫᱚᱥᱴᱟ᱾
ᱚ ᱱᱚᱛᱮ ᱢᱟ ᱜᱚᱝᱠᱮ ᱦᱚᱸᱜ-ᱚᱭ ᱵᱷᱩᱨᱩᱜ ᱠᱟᱱ ᱫᱚ ᱟᱞᱮ ᱥᱮᱫ᱾
ᱚ ᱵᱟᱝ ᱜᱚᱝᱠᱮ ᱟᱞᱮ ᱥᱮᱫ ᱫᱚ ᱟᱭᱩᱵ ᱜᱮ ᱢᱮᱱᱟᱜ ᱜᱮᱭᱟ ᱫᱚᱥᱴᱟ, ᱧᱤᱫᱟᱹ ᱫᱚᱥᱴᱟ᱾
ᱧᱤᱫᱟᱹ ᱫᱚᱥᱴᱟ ᱥᱟᱲᱮ ᱛᱤᱱᱴᱟ ᱪᱟᱨᱴᱟ ᱵᱟᱡᱟᱜ ᱞᱟᱹᱜᱤᱫᱚᱜ ᱠᱟᱱᱟ ᱦᱟᱸᱜ ᱾
ᱚ ᱜᱚᱝᱠᱮ ᱦᱳᱭ ᱦᱳᱭ ᱾ ᱟᱫᱚ ᱟᱭᱢᱟ ᱫᱤᱥᱚᱢ ᱟᱭᱢᱟ ᱞᱮᱠᱟᱱᱟᱜ ᱥᱤᱧ ᱧᱤᱫᱟᱹ ᱠᱚ ᱦᱩᱭᱩᱜᱼᱟ ᱾
ᱦᱩᱸ ᱦᱩᱸ ᱛᱟᱦᱞᱮ ᱜᱚᱝᱠᱮ ᱟᱸ ᱴᱟᱝ ᱠᱟᱛᱷᱟ ᱞᱤᱧ ᱞᱟᱹᱭᱮᱜᱼᱟ ᱟᱸᱡᱚᱢ ᱟᱠᱟᱜ ᱞᱤᱧ ᱟᱵᱚ ᱩᱸ ᱵᱤᱨ ᱵᱩᱨᱩ ᱠᱚ ᱩᱡᱟᱹᱲᱚᱜ ᱠᱟᱱᱟ ᱾
ᱦᱳᱭ ᱦᱳᱭ,
ᱛᱚ ᱱᱚᱜᱼᱱᱚᱣᱟ ᱠᱚ ᱠᱟᱹᱴᱤᱡ ᱵᱚᱱ ᱴᱮᱠᱟᱣ ᱫᱟᱨᱟᱢ ᱢᱟ ᱦᱮᱸ ᱥᱮ ᱵᱟᱝ?
ᱦᱳᱭ ᱜᱚᱝᱠᱮ ᱦᱳᱭ ᱟᱹᱰᱤ ᱱᱟᱯᱟᱭ ᱠᱟᱛᱷᱟ ᱵᱤᱱ ᱨᱚᱲ ᱟᱠᱟᱫᱟ ᱦᱳᱭ ᱾
ᱴᱮᱠᱟᱣ ᱫᱟᱨᱟᱢᱟ ᱛᱟᱞᱮ ᱠᱷᱟᱱ ᱫᱚ ᱦᱟᱯᱮᱱ ᱫᱤᱱ ᱨᱮᱱ ᱟᱵᱚᱨᱮᱱ ᱯᱚ ᱯᱚᱝᱲᱟ ᱠᱚ ᱾ ᱥᱮ ᱦᱤᱡᱩᱜ ᱫᱤᱱ ᱨᱮᱱ ᱟᱵᱚᱨᱮᱱ ᱯᱤᱲᱦᱤ ᱠᱚ ᱦᱟᱸᱜ ᱡᱟᱦᱟᱸᱭ ᱠᱚ ᱢᱮᱱᱟᱜ ᱟᱠᱟᱜ ᱾ ᱠᱚᱣᱟ ᱦᱟᱸᱜ ᱱᱮ ᱠᱟᱹᱴᱤᱡ ᱱᱟᱭᱛᱮ ᱱᱟᱯᱟᱭ ᱛᱮᱠᱚ ᱛᱟᱦᱮᱸ ᱫᱟᱲᱮᱭᱟᱜᱼᱟ ᱾
ᱦᱳᱭ ᱜᱚᱝᱠᱮ ᱦᱳᱭ ᱟᱹᱰᱤ ᱵᱟᱠᱷᱟᱱ ᱫᱚ ᱥᱟᱦᱮᱫ ᱠᱚᱦᱚᱸ ᱵᱟᱝ ᱾ ᱠᱚ ᱧᱟᱢᱟ ᱫᱟᱨᱮ ᱱᱟᱹᱲᱤ ᱵᱟᱠᱷᱟᱱ ᱫᱚ ᱚᱠᱥᱤᱡᱮᱱ ᱠᱚᱫᱚ ᱵᱟᱝ ᱵᱚᱱ ᱧᱟᱢᱟ ᱥᱮ ᱾
ᱦᱳᱭ ᱦᱳᱭ ᱦᱳᱭ ᱛᱷᱟᱞᱮ ᱠᱷᱟᱱ ᱜᱚᱢᱠᱮ ᱦᱮᱸ ᱱᱚᱜᱼᱚᱭ ᱡᱮ ᱟᱭᱢᱟ ᱡᱟᱭᱜᱟ ᱨᱮ ᱦᱟᱸᱜ ᱞᱤᱧ ᱟᱸᱡᱚᱢ ᱠᱟᱜᱼᱟ ᱟᱹᱞᱤᱧ ᱦᱚᱸ ᱵᱤᱨ ᱫᱤᱥᱚᱢ ᱨᱮᱜᱮ ᱚᱲᱟᱜ ᱛᱟᱹᱞᱤᱧ ᱫᱚ ᱾
ᱦᱳᱭ ᱦᱳᱭ ᱦᱳ ᱾
ᱡᱮ ᱱᱚᱜᱼᱚᱭ ᱧᱮᱞᱚᱜ ᱠᱟᱱᱟ ᱾ ᱡᱮ ᱵᱤᱨ ᱵᱩᱨᱩ ᱠᱚ ᱟᱛᱟᱨᱟᱜ ᱠᱟᱱᱟ ᱱᱚᱣᱟ ᱠᱚᱫᱚ ᱚᱠᱟᱞ ᱞᱮᱠᱟ ᱴᱷᱤᱠ ᱾ ᱴᱷᱤᱠᱚᱜ ᱠᱟᱱᱟ ᱥᱮ ᱵᱟᱝ ᱴᱷᱤᱠᱚᱜ ᱠᱟᱱᱟ ᱢᱟᱥᱮ ᱠᱟᱹᱴᱤᱡ ᱞᱟᱹᱭ ᱧᱚᱜ ᱵᱮᱱ ᱟᱵᱮᱱ ᱜᱮ?
ᱦᱮᱸ ᱜᱚᱝᱠᱮ ᱚᱱᱟ ᱫᱚ ᱟᱹᱰᱤ ᱵᱟᱹᱲᱤᱡ ᱠᱚ ᱠᱚᱨᱟᱣ ᱮᱫᱟ ᱦᱮᱸ ᱧᱮᱞ ᱠᱟᱫ ᱜᱮᱭᱟ ᱞᱤᱧ ᱫᱤᱥᱚᱢ ᱾ ᱪᱮᱜ ᱫᱚ ᱥᱮᱸᱫᱽᱨᱟ ᱠᱚ ᱥᱮ ᱢᱟᱛᱠᱚᱢ ᱦᱟᱞᱟᱝ ᱠᱚᱠᱚ ᱪᱟᱞᱟᱜᱼᱟ ᱡᱟᱦᱟᱸᱭ ᱫᱚ ᱢᱟᱛᱠᱚᱢ ᱦᱟᱞᱟᱝ ᱠᱷᱟᱹᱛᱤᱨ ᱛᱮ ᱡᱟᱦᱟᱸ ᱫᱚ ᱾ ᱥᱟᱠᱟᱢ ᱠᱚ ᱧᱩᱨ ᱠᱚᱫ ᱾ ᱡᱮ ᱢᱟᱛᱠᱚᱢ ᱵᱟᱠᱚ ᱦᱟᱞᱟᱝ ᱫᱟᱲᱮᱭᱟᱜ ᱛᱮ ᱮ ᱥᱮᱸᱜᱮᱞ ᱠᱚ ᱫᱷᱚᱨᱟᱣ ᱦᱚᱴᱚ ᱠᱟᱜᱼᱟ ᱾ ᱦᱮᱸ ᱦᱮ ᱟᱨ ᱠᱮᱢᱨᱟ ᱠᱚ ᱡᱟᱦᱟᱸ ᱨᱮᱠᱚ ᱪᱟᱞᱟᱜᱼᱟ ᱱᱩᱝᱠᱩ ᱡᱤᱭᱟᱹᱞᱩᱛᱚ ᱵᱟᱝᱠᱚ ᱜᱚᱡ ᱫᱟᱲᱮ ᱟᱠᱚ ᱛᱮ ᱾ ᱮ ᱴᱟᱺᱰᱤ ᱠᱚ ᱩᱰᱚᱝᱚᱜ ᱢᱟ ᱚᱱᱟ ᱠᱷᱟᱹᱛᱤᱨ ᱮᱸ ᱥᱮᱸᱜᱮᱞ ᱠᱚ ᱫᱷᱚᱨᱟᱣᱟ ᱾
ᱟᱪᱪᱷᱟ ᱟᱪᱷᱟ ᱟᱪᱪᱷᱟ ᱾
ᱟᱫᱚ ᱟᱹᱞᱤᱧ ᱫᱚᱞᱤᱤᱧ ᱞᱟᱹᱭᱟ ᱡᱮ ᱱᱚᱣᱟ ᱫᱚ ᱮᱸ ᱟᱹᱰᱤ ᱵᱟᱹᱲᱤᱡ ᱜᱮᱠᱚ ᱠᱚᱨᱟᱣ ᱮᱫᱟ ᱦᱩᱸ ᱾
ᱦᱩᱸ ᱦᱩᱸ ᱾
ᱟᱫᱚ ᱦᱟ ᱠᱚ ᱵᱟᱝ ᱠᱚᱨᱟᱣ ᱞᱮᱠᱷᱟᱱ ᱜᱮ ᱟᱹᱰᱤ ᱵᱮᱥᱚᱜᱼᱟ ᱦᱮᱸ ᱾
ᱟᱪᱪᱷᱟ ᱟᱪᱪᱷᱟ ᱢᱮᱱᱠᱷᱟᱱ ᱜᱚᱝᱠᱮ ᱵᱚᱱ ᱱᱚᱜᱼᱱᱟ ᱠᱚ ᱠᱟᱹᱴᱤᱡ ᱵᱚᱱ ᱴᱮᱠᱟᱣ ᱫᱟᱨᱟᱢ ᱱᱟᱜ ᱵᱚᱱ ᱨᱤᱠᱟᱹ ᱞᱮᱠᱷᱟᱱ ᱡᱟᱦᱟᱸᱭ ᱠᱚ ᱵᱤᱨ ᱾ ᱠᱟᱹᱢᱤ ᱡᱟᱦᱟᱸᱭ ᱫᱚ ᱵᱤᱨ ᱧᱮᱧᱮᱞ ᱞᱟᱹᱜᱤᱫ ᱡᱟᱦᱟᱸᱭ ᱫᱚ ᱟᱵᱚᱨᱮᱱ ᱮ ᱥᱚᱨ ᱠᱟᱨ ᱡᱟᱦᱟᱸᱭ ᱠᱚ ᱠᱟᱹᱢᱤ ᱠᱚᱠᱚ ᱮᱢ ᱟᱠᱟᱜ ᱠᱚᱣᱟ ᱥᱮ ᱾ ᱦᱩᱸᱜᱼᱩᱸ ᱱᱩᱠᱩ ᱡᱩᱫᱤ ᱟᱠᱚ ᱱᱟᱯᱟᱭ ᱵᱷᱟᱵᱛᱮ ᱠᱟᱹᱢᱤ ᱠᱮᱭᱟ ᱠᱚ ᱛᱷᱟᱞᱮ ᱠᱷᱟᱱ ᱡᱟᱹᱱᱤᱡ ᱠᱷᱟᱱ ᱾ ᱱᱩᱱᱟᱹᱜ ᱫᱷᱟᱹᱵᱤᱡ ᱦᱟᱸᱜ ᱵᱟᱝ ᱵᱤᱨ ᱫᱚ ᱡᱟᱹᱱᱤᱡ ᱠᱷᱟᱱ ᱵᱟᱝ ᱩᱡᱟᱹᱲ ᱠᱚᱜ ᱛᱟᱵᱚᱱᱟ ᱢᱟᱱᱮ ᱡᱟᱦᱟᱸ ᱞᱮᱠᱟ ᱩᱡᱟᱹᱲᱚᱜ ᱠᱟᱱᱟ ᱟᱨ ᱾
ᱦᱳᱭ ᱜᱚᱝᱠᱮ ᱦᱳᱭ ᱦᱳᱭ ᱦᱳᱭ ᱾
ᱧᱮᱞᱚᱜ ᱠᱟᱱᱟ ᱵᱤᱨ ᱡᱤᱭᱟᱹᱞᱤ ᱦᱚᱸ ᱵᱟᱹᱭ ᱵᱟᱹᱭ
ᱦᱳᱭ ᱜᱚᱝᱠᱮ ᱦᱳᱭ ᱦᱳᱭ ᱱᱚᱣᱟ ᱥᱟᱶᱛᱮ ᱾ ᱟᱨ ᱟᱵᱚᱣᱟᱜ ᱡᱚᱼᱵᱤᱱᱤ ᱠᱚ ᱵᱤᱨ ᱨᱮᱱᱟᱜ ᱥᱟᱶᱛᱮ ᱾ ᱮ ᱥᱟᱶᱛᱮ ᱟᱵᱚᱣᱟᱜ ᱨᱟᱱ ᱨᱮᱦᱮᱫ ᱠᱚ ᱚᱱᱟ ᱠᱚᱦᱚᱸ ᱞᱚ ᱛᱚᱨᱚᱡᱚᱜ
ᱟᱪᱪᱷᱟ ᱟᱪᱪᱷᱟ ᱟᱪᱪᱷᱟ ᱦᱩᱸ ᱩᱸ ᱛᱟᱞᱦᱮ ᱠᱷᱟᱱ ᱫᱚ ᱜᱚᱝᱠᱮ ᱚᱱᱟ ᱠᱚᱫᱚ ᱮᱠᱟᱞ ᱜᱮ ᱦᱟᱸᱜ ᱵᱟᱝ ᱡᱩᱛᱩ ᱠᱟᱱᱟ ᱦᱮᱸ
ᱵᱟᱝ ᱵᱟᱝ ᱵᱟᱝ ᱮᱠᱫᱚᱢ ᱵᱟᱭ ᱴᱷᱤᱠᱚᱜᱼᱟ ᱱᱚᱣᱟ ᱠᱚᱛᱮ ᱫᱷᱚᱨ ᱵᱷᱤᱛ ᱫᱷᱚᱨᱟᱣ ᱟᱠᱚ ᱥᱮᱸᱜᱮᱞ ᱫᱷᱚᱨᱟᱣ ᱢᱟ ᱠᱚ
ᱦᱩᱸ ᱦᱩᱸ ᱟᱫᱚ ᱱᱚᱜᱼᱱᱟ ᱜᱮ ᱜᱚᱝᱠᱮ᱾ ᱠᱮ ᱢᱟᱱᱮ ᱪᱮᱜ ᱞᱤᱧ ᱞᱟᱹᱭ ᱟᱵᱮᱱᱟ ᱡᱟᱦᱟᱸ ᱫᱚ ᱟᱵᱚ ᱢᱮᱱᱟᱜ ᱵᱚᱱᱟ ᱠᱟᱹᱴᱤᱡ ᱢᱟᱱᱮ ᱱᱟᱥᱮᱱᱟᱜ ᱚᱝᱠᱟ ᱢᱟᱱᱮ ᱵᱷᱟᱞᱮ ᱡᱤᱱᱤᱥ ᱢᱟᱱᱮ ᱵᱷᱟᱞᱮ ᱡᱤᱱᱤᱥ ᱫᱚ ᱵᱟᱝᱵᱚᱱ ᱵᱟᱲᱟᱭᱟ ᱡᱟᱦᱟᱸ ᱫᱚ ᱢᱮ ᱵᱤᱨ ᱨᱟᱯᱟᱜ ᱠᱟᱛᱮᱜ ᱡᱟᱦᱟᱸ ᱫᱚ, ᱠᱤᱪᱷᱩ ᱚᱱᱟ ᱢᱟᱛ ᱠᱚᱢ ᱠᱚ ᱦᱟᱞᱟᱝ ᱠᱚ ᱪᱮᱥᱴᱟᱭᱫᱟ ᱢᱮᱱᱠᱷᱟᱱ ᱟᱹᱞᱤᱧ ᱡᱩᱫᱤᱧ ᱞᱟᱹᱭᱟ ᱡᱟᱦᱟᱸ ᱨᱮ ᱦᱟᱸᱜ ᱢᱟᱛ-ᱢᱟᱛᱠᱚᱢ ᱵᱚᱱ ᱦᱟᱞᱟᱝ ᱚᱸᱰᱮ ᱜᱮ ᱡᱩᱫᱤ ᱟᱵᱚ ᱱᱤᱡᱮᱛᱮ ᱜᱟᱹᱴᱤᱡ ᱵᱚᱱ ᱥᱟᱯᱷᱟ ᱠᱮᱭᱟ ᱡᱟᱦᱟᱸ ᱦᱩᱰᱤᱧ-ᱦᱩᱰᱤᱧ ᱢᱟᱱᱮ ᱟᱡᱷᱟᱲ ᱜᱟᱡᱟᱲ ᱠᱚ ᱢᱮᱱᱟᱜ ᱟᱠᱟᱜᱼᱟ ᱦᱮᱸ ᱥᱮ ᱵᱟᱝ ᱾ ᱦᱩᱸ, ᱢᱮᱱᱠᱷᱟᱱ ᱧᱮᱞ ᱦᱳᱭᱳᱜ ᱠᱟᱱᱟ ᱡᱚᱠᱷᱚᱱ ᱥᱮᱸᱜᱮᱞ ᱠᱚ ᱫᱷᱚᱨᱟᱣ ᱠᱟᱱᱟ ᱥᱮ ᱵᱤᱨ
ᱦᱳᱭ ᱜᱚᱝᱠᱮ ᱦᱳᱭ ᱦᱳᱭ ᱦᱳᱭ᱾ ᱯᱚᱱᱚᱜ ᱠᱟᱱᱟ ᱠᱚ ᱮᱥ ᱦᱚᱯᱚᱱ ᱠᱚᱫᱚ ᱟᱨ ᱵᱟᱝ ᱠᱚ, ᱮᱸ ᱫᱟᱹᱲ ᱫᱟᱲᱮᱜᱼᱟ᱾
ᱦᱮᱸ ᱦᱮᱸ ᱦᱮᱸ ᱟᱨ ᱟᱨ ᱡᱟᱦᱟᱸ ᱪᱟᱹᱛ ᱵᱟᱹᱭᱥᱟᱹᱠ ᱫᱤᱱ ᱡᱟᱦᱟᱸ ᱠᱚ ᱨᱟᱯᱟᱜᱟ ᱜᱚᱝᱠᱮ ᱩᱱ ᱫᱚ ᱦᱟᱜ ᱠᱷᱟᱱ ᱥᱮᱸᱜᱮᱞ ᱢᱤᱫ ᱫᱷᱟᱣ ᱫᱷᱚᱨᱟᱣ ᱞᱮᱱᱠᱷᱟᱱ ᱥᱮ, ᱟᱫᱚ ᱤᱬᱤᱡ ᱫᱚ ᱦᱟᱸᱜ ᱢᱟᱱᱮ ᱟᱹᱰᱤ ᱜᱮ ᱟᱡᱷᱟᱴ ᱜᱮᱭᱟ᱾
ᱦᱳᱭ ᱜᱚᱝᱠᱮ, ᱵᱤᱨ ᱠᱚᱨᱮ ᱫᱚ ᱵᱟᱝ ᱟ. ᱲᱤ ᱡᱚᱜ ᱯᱮᱭᱟ ᱞᱮᱭᱟ ᱠᱚ ᱦᱳᱭ ᱦᱳ
ᱛᱟᱞᱦᱮ ᱠᱷᱟᱱ ᱜᱚᱝᱠᱮ ᱟᱵᱮᱱ ᱫᱚ ᱵᱤᱨ ᱫᱤᱥᱚᱢ ᱨᱮ, ᱮᱸ ᱵᱟᱹᱨᱩᱰᱟᱝ ᱠᱚᱫᱚ ᱚᱠᱟᱞᱮᱠᱟ ᱵᱮᱱ ᱡᱚᱢ ᱠᱟᱜ ᱠᱚᱣᱟ?
ᱦᱮᱸ ᱜᱚᱝᱠᱮ ᱵᱟᱹᱨᱩᱰᱟᱝ ᱞᱤᱧ ᱡᱚᱢ ᱟᱠᱟᱫ ᱠᱚᱣᱟ ᱦᱮᱸ
ᱟᱨ ᱜᱚᱝᱠᱮ ᱵᱟᱹᱨᱩᱰᱟᱝ ᱢᱟ ᱦᱮᱸ ᱜᱮ ᱚᱱᱟ ᱫᱚ ᱦᱟᱸᱜ ᱯᱚᱨᱮ ᱫᱚ ᱦᱟᱸᱜ ᱞᱟᱝ ᱜᱟᱯᱟᱞᱢᱟᱨᱟᱜᱼᱟ ᱾ ᱠᱟᱛᱷᱟ ᱠᱟᱱᱟ ᱟᱪᱪᱷᱟ ᱜᱚᱝᱠᱮ ᱟᱯᱮ ᱥᱮᱜ ᱫᱚ ᱯᱚᱠᱚᱜ ᱨᱚᱴᱮ ᱵᱟᱠᱚ ᱡᱚᱢ ᱠᱚᱣᱟ ᱥᱮ ᱵᱟᱝ ᱦᱟᱸᱜ?
ᱟᱹ ᱯᱚᱠᱚᱜ ᱨᱚᱴᱮ ᱫᱚ ᱜᱚᱝᱠᱮ ᱵᱟᱠᱚ ᱡᱚᱢ ᱠᱚᱣᱟ ᱮᱱᱠᱷᱟᱱ ᱩᱝᱠᱩ ᱵᱤᱧ ᱠᱤᱫ-ᱠᱤᱫ-ᱠᱤᱫᱤᱧ ᱩᱝᱠᱩ ᱫᱚᱠᱚ ᱡᱚᱢ ᱠᱚᱣᱟ ᱾
ᱟᱪᱪᱷᱟ ᱟᱪᱪᱷᱟ ᱟᱪᱪᱷᱟ᱾
ᱦᱳᱭ ᱦᱳᱭ᱾
ᱢᱟᱱᱮ ᱟᱞᱮ ᱥᱮᱜ ᱢᱟ ᱯᱚᱠᱚᱜ ᱨᱚᱴᱮ ᱦᱚᱸ ᱞᱮ ᱡᱚᱢᱮᱜ
ᱦᱳᱭ ᱦᱳᱭ ᱦᱳᱭ ᱦᱳᱭ ᱜᱚᱝᱠᱮ ᱦᱳᱭ᱾
ᱪᱮᱛ ᱜᱚᱝᱠᱮ ᱡᱟᱦᱟᱸ ᱦᱮᱸ ᱥᱮ?
ᱦᱳᱭ ᱦᱳᱭ ᱜᱚᱝᱠᱮ ᱾
ᱚᱱᱟ ᱫᱚ ᱟᱹᱰᱤ ᱪᱮᱦᱨᱟ ᱜᱮ ᱥᱤᱵᱤᱞᱟ ᱾
ᱦᱳᱭ ᱜᱚᱝᱠᱮ ᱟᱹᱞᱤᱧ ᱞᱤᱧ ᱟᱸᱡᱚᱢ ᱵᱟᱲᱟ ᱟᱠᱟᱫ ᱜᱮᱭᱟ ᱥᱮ ᱪᱮᱫ ᱯᱨᱚᱴᱤᱱ ᱠᱚ ᱧᱟᱢᱚᱜ ᱤᱭᱟ ᱦᱮᱸ ᱾
ᱦᱮᱸ ᱦᱮᱸ ᱢᱮᱱᱠᱷᱟᱱ ᱱᱚᱜᱼᱱᱟ ᱯᱚᱠᱚᱜ ᱨᱚᱴᱮ ᱞᱟᱡ ᱛᱮ ᱦᱚᱸ ᱟᱱᱠᱷᱟ ᱡᱚᱢ ᱞᱮᱠᱷᱟᱱ ᱫᱚ ᱵᱟᱝ ᱜᱟᱱᱚᱜᱼᱟ ᱾
ᱦᱳᱭ ᱜᱚᱝᱠᱮ ᱦᱳ
ᱢᱮᱫᱴᱮᱱ ᱵᱟᱲᱟᱭ ᱠᱟᱛᱮᱜ ᱡᱚᱢ ᱦᱳᱭᱳᱜᱼᱟ ᱚᱱᱟ ᱫᱚ ᱨᱟᱱ ᱨᱮ ᱞᱟᱜᱟᱜᱼᱟ ᱟᱨ ᱪᱮᱜ᱾
ᱦᱳᱭ ᱜᱚᱝᱠᱮ ᱦᱳᱭ ᱦᱳᱭ᱾
ᱡᱟᱦᱟᱸᱭ ᱠᱚ ᱵᱟᱲᱟᱭ ᱟᱠᱟᱫᱟ ᱩᱝᱠᱩ ᱫᱚ ᱨᱟᱱ ᱞᱮᱠᱟ ᱠᱚ ᱡᱚᱢᱟ ᱟᱨ ᱡᱟᱦᱟᱸᱭ ᱵᱟᱠᱚ ᱵᱟᱲᱟᱭ ᱟᱠᱟᱫᱟ ᱩᱝᱠᱩ ᱫᱚ, ᱪᱟᱱᱠᱷᱟ ᱡᱚᱢ ᱫᱚ ᱦᱟᱸᱜ ᱢᱟᱱᱮ ᱵᱟᱝ ᱴᱷᱤᱠᱚᱜᱼᱟ, ᱚᱱᱟ ᱫᱚ ᱨᱟᱱ ᱞᱮᱠᱟ ᱠᱚ ᱡᱚᱢᱟ ᱯᱚᱠᱚᱜ ᱨᱚᱴᱮ ᱞᱟᱡ ᱛᱮᱫ ᱾
ᱦᱳᱭ ᱜᱚᱝᱠᱮ ᱦᱳᱭ᱾
ᱦᱩᱸ ᱦᱩᱸ ᱡᱟᱦᱟᱸᱭ ᱫᱚᱦᱟᱸᱜ ᱧᱮᱞ ᱠᱚᱵᱮᱱ ᱢᱟᱱᱮ ᱚᱝᱠᱟ ᱢᱟᱱᱟᱜ ᱡᱟᱦᱟᱸᱭ ᱚᱝᱠᱟᱱᱟᱜ ᱨᱩᱣᱟᱹ ᱠᱚ ᱦᱟᱹᱥᱩ ᱠᱚ ᱢᱮᱱᱟᱜᱼᱟ ᱡᱟᱦᱟᱸᱭ ᱠᱚ ᱚᱱᱠᱟ ᱠᱚ ᱵᱟᱲᱟᱭ ᱛᱟᱵᱚᱱᱟ ᱟᱵᱚ ᱥᱟᱱᱛᱟᱲ ᱥᱚᱢᱟᱡᱽ ᱨᱮ ᱦᱚᱸ ᱳᱡᱷᱟ ᱵᱟᱵᱟ ᱠᱚᱢᱟ ᱢᱮᱱᱟᱜ ᱠᱚᱜᱮ ᱾ ᱛᱚ ᱱᱚᱜᱼᱚ ᱱᱩᱠᱩ ᱜᱮ ᱦᱟᱸᱜ ᱩᱱᱠᱩ ᱫᱚᱠᱚ ᱡᱚᱢ ᱦᱚᱪᱚ ᱟᱹᱱᱤᱡᱼᱟ ᱾
ᱦᱳᱭ ᱜᱚᱝᱠᱮ᱾
ᱦᱮᱸ ᱦᱮᱸ᱾ ᱟᱫᱚ ᱟᱹᱞᱤᱧ ᱫᱚ ᱦᱟᱸᱜ ᱞᱤᱧ ᱞᱟᱹᱭᱫᱟ ᱱᱩᱠᱩ ᱡᱚᱢ ᱫᱚ ᱡᱚᱢ ᱜᱮ ᱢᱮᱱᱠᱷᱟᱱ ᱦᱮᱸ ᱡᱚᱠᱷᱚᱱ ᱵᱚᱱ ᱡᱚᱢ ᱠᱚᱣᱟ ᱡᱚ ᱛᱚ ᱡᱤᱱᱤᱥ ᱜᱮ ᱡᱚᱢ ᱠᱚ ᱜᱟᱱᱚᱜᱼᱟ, ᱢᱮᱱᱠᱷᱟᱱ ᱚᱱᱮ ᱢᱚᱱᱮᱨᱮ ᱦᱤᱨᱠᱷᱟᱹ ᱫᱚᱦᱚ ᱵᱟᱝ ᱜᱟᱱᱚᱜᱼᱟ ᱾
ᱦᱳᱭ ᱜᱚᱝᱠᱮ ᱟ. ᱞᱤᱧ ᱦᱮᱸ ᱟᱹᱞᱤᱧ ᱥᱮᱫ ᱦᱚᱸ ᱪᱚᱱᱫᱚ ᱵᱚᱲᱟ ᱛᱟᱯᱚᱨᱮ ᱱᱚ ᱫᱚ ᱡᱟᱦᱟᱸ ᱵᱤᱥ ᱟᱞᱟ ᱵᱤᱧ ᱠᱚ ᱦᱩᱸ ᱩᱱᱠᱩ ᱦᱚᱸᱠᱚ ᱡᱚᱢ ᱠᱚᱣᱟ ᱜᱚᱝᱠᱮ ᱟᱞᱮ ᱥᱮᱫ ᱦᱳᱭ ᱦᱳᱭ᱾
ᱦᱩᱸ᱾
ᱦᱩᱸ᱾
ᱜᱚᱝᱠᱮ ᱦᱟᱯᱮ ᱠᱟᱹᱴᱤᱡ ᱟᱞᱚ ᱵᱮᱱ ᱨᱟᱹᱜᱤᱜᱼᱟ ᱱᱚᱣᱟ ᱠᱟᱹᱴᱤᱡ ᱮᱸ ᱥᱳᱱᱟ ᱨᱮᱱᱟᱜ ᱡᱩᱛᱟᱹ ᱠᱟᱹᱴᱤᱡ ᱞᱤᱧ ᱦᱚᱨᱚᱜ ᱧᱚᱜ ᱮᱫᱟ ᱟᱨᱠᱤ ᱾ ᱦᱮᱸ ᱥᱮ ᱦᱮᱸ ᱚᱱᱟᱛᱮ ᱠᱟᱹᱴᱤᱡ ᱦᱟᱸᱜ ᱨᱚᱲ ᱠᱚ ᱡᱩᱫᱤ ᱵᱟᱝ ᱦᱟᱸᱜ ᱵᱮᱱ ᱟᱸᱡᱚᱢᱟ ᱚᱱᱟ ᱥᱚᱱᱟ ᱨᱮᱱᱟᱜ ᱛᱮᱫᱚ ᱜᱚᱝᱠᱮ ᱟᱨ ᱱᱚᱜᱼᱱᱟ ᱟᱨ ᱜᱚᱝ ᱯᱟᱪᱮᱫ ᱯᱷᱚᱱ ᱠᱚ ᱯᱟᱪᱮᱫ ᱰᱤᱥᱴᱟᱵᱚᱜ ᱠᱟᱱ ᱛᱟᱵᱮᱱ ᱠᱟᱨᱚᱱ ᱟᱹᱞᱤᱧᱟᱜ ᱫᱚ ᱥᱳᱱᱟ ᱨᱮᱱᱟᱜ ᱯᱷᱳᱱ ᱠᱟᱱᱟ ᱛᱚ ᱜᱚᱢᱠᱮ ᱟᱨ ᱦᱤᱨᱟᱹ ᱞᱟᱜᱟᱣ ᱢᱮᱱᱟᱜ ᱟᱹᱞᱤᱧ ᱦᱚᱸ ᱯᱟᱪᱮᱫ ᱾ ᱵᱟᱝ ᱜᱟᱱᱚᱜ ᱠᱟᱱ
ᱜᱟᱱᱚᱜ ᱠᱟᱱᱟ ᱜᱚᱝᱠᱮ ᱜᱟᱱᱚᱜ ᱠᱟᱱᱟ᱾
ᱜᱟᱱᱚᱜ ᱠᱟᱱ ᱜᱮᱭᱟ ᱵᱟᱝ?
ᱦᱟ ᱟᱹᱞᱤᱧᱟᱜ ᱦᱚ ᱨᱩᱯᱟ. ᱨᱮᱱᱟᱜ ᱠᱟᱱ ᱜᱮᱭᱟ᱾
ᱟᱪᱪᱷᱟ ᱢᱟᱱᱮ ᱟᱵᱮᱱ ᱫᱚ ᱟᱹᱞᱤᱧ ᱠᱷᱚᱱ ᱢᱟᱱᱮ ᱠᱟᱹᱴᱤᱡ ᱵᱮᱱ ᱨᱮᱸᱜᱮᱡ ᱧᱚᱜ ᱜᱮᱭᱟ ᱱᱟᱥᱮᱱᱟᱜ ᱱᱟᱜ ᱟᱨᱠᱤ᱾
ᱦᱳᱭ ᱦᱳᱭ ᱠᱟᱹᱴᱤᱡ ᱞᱤᱧ ᱨᱮᱸᱜᱮᱡ ᱧᱚᱜ ᱜᱮᱭᱟ ᱟᱨᱠᱤ᱾
ᱢᱟᱱᱮ ᱟᱹᱰᱤ ᱵᱟᱹᱲᱛᱤ ᱫᱚ ᱵᱟᱝᱟ ᱟᱨ ᱪᱮᱫ᱾
ᱵᱟᱝ ᱵᱟᱝ ᱾
ᱦᱩᱸ ᱦᱩᱸ ᱾ ᱚᱱᱟ-ᱠᱟ ᱜᱮ ᱫᱚᱨᱠᱟᱨ ᱜᱚᱝᱠᱮ ᱫᱚᱢᱮ ᱦᱚᱸ ᱠᱤᱥᱟᱹᱲᱚᱜ ᱫᱚ ᱵᱟᱝ ᱵᱷᱟᱞᱮᱭᱟ ᱟᱹᱞᱤᱧ ᱛᱩᱞᱤᱧ ᱞᱟᱹᱭ ᱫᱟ ᱦᱮᱸ ᱱᱚᱜᱼᱚᱭ ᱠᱤᱥᱟᱹᱲ ᱜᱮᱭᱟᱞᱤᱧ ᱢᱮᱱᱛᱮ ᱟᱹᱞᱤᱧ ᱜᱤᱞᱤᱧ ᱞᱟᱹᱭᱫᱟ ᱡᱮ ᱵᱟᱝ ᱜᱟᱱᱚᱜᱼᱟ ᱠᱤᱥᱟᱹᱲ ᱫᱚ ᱫᱚᱢᱮ ᱫᱚ ᱵᱟᱝ ᱵᱷᱟᱞᱮᱭᱟ ᱜᱚᱝᱠᱮ ᱟᱵᱮᱱ ᱵᱮᱱ ᱦᱟ ᱦᱟᱛᱟᱣᱟᱠᱤ ᱥᱟᱴ ᱥᱟᱴ ᱥᱚᱛᱛᱚᱨ ᱠᱟᱨᱳᱨ ᱜᱟᱱ?